ᱡᱚᱦᱟᱨ ᱜᱮ,
ᱦᱳᱭ ᱡᱚᱦᱟᱨ ᱜᱮ ᱢᱮᱱᱫᱟᱞᱤᱧ ᱟᱹᱞᱤᱧᱟᱜ ᱨᱚᱲ ᱵᱤᱱ ᱟᱸᱡᱚᱢ ᱧᱟᱢ ᱮᱫᱟ?
ᱦᱮᱸ ᱟᱸᱡᱚᱢ ᱫᱟᱞᱤᱧ ᱵᱮᱥ ᱧᱚᱜ ᱜᱮ ᱟᱹᱞᱤᱧᱟᱜ ᱡᱟᱦᱟᱸ ᱡᱟᱦᱟᱸ ᱞᱮᱠᱟ ᱟᱸᱡᱚᱢ ᱮᱢᱟᱱᱚᱜ ᱠᱟᱱᱟ ᱥᱮ ᱪᱮᱫ ᱴᱟᱣᱟᱨ ᱠᱚ ᱮᱭ ᱮᱴᱟᱜ ᱥᱮᱫ ᱮᱴᱟᱜ ᱨᱚᱲ ᱠᱚ ᱡᱟᱦᱟᱱᱟᱜ ᱥᱟᱰᱮ ᱠᱚ,
ᱵᱟᱸ ᱵᱟᱸ ᱟᱹᱰᱤ ᱱᱟᱯᱟᱭ ᱟᱸᱡᱚᱢᱚᱜ ᱠᱟᱱ ᱛᱟᱵᱤᱱᱟ᱾
ᱦᱩᱸ᱾
ᱦᱳᱭ᱾
ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱫᱟ?
ᱟ ᱪᱮᱫ ᱦᱚᱸ ᱵᱟᱝᱟ ᱦᱚᱜ-ᱚᱭ ᱫᱩᱲᱩᱵ ᱵᱟᱲᱟ ᱦᱳᱭ ᱠᱟᱱᱟ᱾
ᱚ ᱛᱟᱦᱚᱞᱮ ᱱᱤᱭᱟᱹ ᱵᱮᱲᱟ ᱫᱚ ᱵᱮᱥ ᱵᱮᱲᱟ ᱜᱮ ᱢᱮᱱᱟᱜ ᱵᱤᱱᱟ ᱥᱮ,
ᱦᱳᱭ ᱱᱤᱭᱟᱹ ᱵᱮᱲᱟ ᱫᱚ ᱵᱮᱥ ᱵᱟᱲᱟ ᱜᱮᱭᱟᱞᱤᱧ ᱱᱤᱭᱟᱹ ᱜᱷᱟᱹᱲᱤᱡ ᱫᱚ᱾ ᱟᱹᱵᱤᱱ ᱜᱮ ᱪᱮᱫ ᱞᱮᱠᱟ ᱢᱮᱱᱟᱜ ᱠᱟᱜ ᱵᱤᱱᱟᱹ?
ᱦᱮᱸ ᱟᱹᱞᱤᱧ ᱫᱚ ᱦᱚᱜ-ᱚᱭ ᱵᱮᱥ ᱜᱮ ᱢᱮᱱᱟᱜ ᱞᱤᱧᱟ ᱟᱫᱚ, ᱩᱸ ᱪᱮᱫ ᱞᱤᱧ ᱞᱟᱹᱭᱟ ᱚᱱᱮ ᱠᱟᱹᱴᱤᱡ ᱪᱤᱱᱛᱟᱹ ᱨᱮ ᱢᱮᱱᱟᱜ ᱞᱤᱧᱟᱹ ᱦᱮᱸᱥᱮ,
ᱦᱮᱸ ᱪᱤᱱᱛᱟᱹ ᱨᱮ ᱪᱮᱫ ᱵᱤᱱ ᱪᱤᱱᱛᱟᱹᱭᱮᱜ-ᱟ?
ᱟᱨ ᱪᱤᱱᱛᱟᱹ ᱫᱚ ᱟᱭᱢᱟ ᱞᱮᱠᱟᱱ ᱜᱮ ᱢᱮᱱᱟᱜ-ᱟ᱾ ᱚᱱᱟ ᱚᱱᱮ ᱡᱚᱢ ᱧᱩ ᱠᱚ ᱱᱤᱭᱮ ᱫᱟᱨᱮ ᱠᱚ ᱱᱤᱭᱮ ᱠᱟᱹᱴᱤᱡ ᱮᱭ ᱟᱞᱤᱧᱟᱜ ᱡᱟᱦᱟᱸ, ᱱᱤᱛᱚᱜ ᱡᱚ ᱵᱞᱤ ᱠᱚ ᱢᱮᱱᱟᱜ ᱛᱟᱹᱞᱤᱧᱟ ᱚᱱᱟ ᱠᱚ ᱱᱤᱭᱟᱹ ᱠᱟᱹᱴᱤᱡ ᱞᱤᱧ ᱪᱤᱱᱛᱟᱹ ᱵᱟᱲᱟᱭᱮᱫ ᱛᱟᱦᱮᱭᱜ-ᱟ᱾
ᱚᱻ ᱟᱪᱪᱷᱟ᱾
ᱛᱟᱦᱚᱞᱮ ᱡᱚᱢ ᱵᱟᱲᱟ ᱠᱚᱫᱚ ᱦᱩᱭᱮᱱ ᱛᱟᱹᱵᱮᱱᱟ ᱥᱮ ᱵᱟᱝ ᱟᱵᱤᱱᱟᱜ ᱫᱚ?
ᱳᱭ ᱡᱚᱢ ᱵᱟᱲᱟ ᱫᱚ, ᱵᱟᱝ ᱦᱩᱭ ᱠᱟᱱᱟ ᱛᱚ ᱦᱩᱭᱩᱜᱼᱟ ᱦᱟᱸᱜ᱾
ᱦᱮᱸᱻ
ᱦᱳᱭᱻ
ᱩᱱᱟᱹᱜ ᱟᱹᱰᱤ ᱵᱤᱱ ᱵᱤᱞᱚᱢᱚᱜ ᱠᱟᱱᱟ ᱡᱚᱢ ᱵᱟᱲᱟ ᱠᱚᱛᱮ᱾
ᱦᱳᱭ ᱟᱫᱚ ᱟᱞᱮ ᱫᱚ ᱩᱸᱻ ᱢᱟᱱᱮ ᱪᱮᱫ ᱞᱤᱧ ᱞᱟᱹᱭᱟ ᱚᱱᱠᱟ ᱵᱤᱞᱚᱢ ᱠᱟᱛᱮ ᱜᱮᱞᱮ ᱡᱚᱢ ᱜᱮᱭᱟ᱾ ᱫᱚᱢᱮ ᱪᱟᱲ ᱫᱚ ᱵᱟᱝᱞᱮ ᱡᱚᱢ ᱜᱮᱭᱟ᱾
ᱦᱳᱭ ᱢᱟᱱᱮᱻ ᱟᱯᱮᱫᱚ ᱢᱟᱱᱮ ᱮᱸᱻ ᱜᱚᱞᱯᱷᱚ ᱵᱟᱲᱟᱭᱟᱯᱮ ᱥᱮᱪᱮᱫ ᱠᱩᱞᱦᱤ ᱠᱚᱨᱮ ᱮᱢᱟᱱ ᱠᱚᱨᱮ?
ᱵᱟᱝᱼᱟ, ᱚᱱᱠᱟ ᱜᱚᱞᱯᱚ ᱵᱟᱚᱲᱟ ᱫᱚ ᱵᱟᱝᱟ ᱟᱫᱚ ᱱᱚᱝᱠᱟ ᱦᱮᱣᱟ ᱦᱩᱭ ᱠᱟᱱᱟ ᱚᱱᱠᱟ ᱵᱤᱞᱚᱢ ᱠᱟᱛᱮᱜ ᱡᱚᱢ ᱠᱚ᱾
ᱤᱥᱤᱱ ᱢᱟ ᱦᱚᱜᱼᱚᱭ ᱱᱤᱛᱚᱜ ᱤᱥᱤᱱᱚᱜ ᱠᱟᱱᱟ ᱟᱫᱚᱼᱼ ᱡᱚᱢᱛᱮ ᱠᱟᱹᱴᱤᱡ ᱚᱱᱠᱟ ᱵᱤᱞᱚᱢᱚᱜ ᱛᱟᱞᱮ ᱜᱮᱭᱟ ᱟᱞᱮ ᱫᱚ᱾
ᱟᱪᱪᱷᱟ ᱟᱪᱪᱷᱟ᱾
ᱦᱳᱭ᱾
ᱦᱳᱭ᱾
ᱦᱩᱸ᱾
ᱦᱳᱭ ᱛᱟᱦᱚᱞᱮᱻ ᱟᱹᱞᱤᱧ ᱚᱱᱠᱟ ᱞᱤᱧ ᱟᱭᱢᱟ ᱜᱟᱱ ᱜᱤᱞᱤᱧ ᱪᱤᱱᱛᱟᱹ ᱭᱮᱫ ᱛᱟᱦᱮᱸᱱᱟ ᱛᱟᱦᱚᱞᱮ ᱚᱱᱠᱟ ᱢᱟᱱᱮ ᱠᱟᱹᱴᱤᱡ ᱟᱹ ᱟᱵᱤᱱ ᱡᱩᱫᱤ ᱵᱤᱱ ᱞᱟᱹᱭ ᱫᱟᱲᱮ ᱟᱹᱞᱤᱧ ᱠᱮᱭᱟ ᱛᱟᱦᱚᱞᱮ ᱟᱹᱰᱤ ᱜᱟᱱ ᱜᱮ ᱱᱟᱯᱟᱭ ᱠᱚᱜᱼᱟ ᱥᱮ᱾
ᱦᱳᱭ ᱞᱟᱹᱭᱵᱮᱱ ᱢᱟ
ᱟᱹᱞᱤᱧᱟᱜ ᱚᱱᱠᱟ ᱠᱤᱪᱷᱩᱜᱟᱱ ᱡᱚ ᱵᱤᱞᱤ ᱠᱚ ᱢᱮᱱᱟᱜ ᱛᱟᱹᱧᱟ ᱦᱮᱸ ᱥᱮ, ᱛᱟᱦᱚᱞᱮ ᱚᱱᱟ ᱠᱚ ᱠᱟᱹᱴᱼᱼ ᱱᱤᱭᱟᱹ ᱠᱟᱴᱤᱡ ᱵᱤᱱ ᱞᱟᱹᱭ ᱞᱮᱠᱷᱟᱱ ᱟᱨᱠᱤ ᱱᱟᱯᱟᱭ ᱠᱚᱜ-ᱟ᱾
ᱦᱳᱭᱻ ᱢᱟ ᱞᱟᱹᱭᱵᱤᱱ᱾
ᱢᱟᱱᱮ ᱟᱹᱞᱤᱧᱟᱜ ᱫᱚ ᱵᱟᱝ ᱢᱟᱱᱮ ᱮᱜ ᱱᱤᱛᱚᱜ ᱫᱚ ᱟᱨᱠᱤ ᱯᱟᱨᱚᱢ ᱠᱟᱱ ᱛᱟᱹᱞᱤᱧᱟ ᱦᱮᱸ ᱥᱮ ᱚᱱᱮ ᱞᱟᱦᱟᱛᱮ ᱡᱟᱦᱟᱸ ᱛᱮᱠᱚ ᱛᱟᱦᱮᱸ ᱠᱟᱱ ᱛᱟᱹᱞᱤᱧᱟ ᱚᱱᱟ ᱱᱤᱭᱮ ᱠᱟᱹᱴᱤᱡ ᱞᱤᱧ ᱟᱹᱵᱤᱱ ᱥᱮᱫ ᱞᱤᱧ ᱜᱟᱯᱟᱞᱢᱟᱨᱟᱣ ᱠᱮᱭᱟ ᱥᱮ᱾
ᱦᱳᱭ ᱢᱟ᱾
ᱩᱸ ᱡᱟᱦᱟᱸ ᱫᱚ ᱦᱳᱭᱳᱜ ᱠᱟᱱᱟ, ᱠᱟᱱᱴᱷᱟᱲ ᱵᱤᱞᱤ ᱠᱚ ᱚᱱᱛᱮ ᱢᱮᱱᱟᱜ ᱜᱮᱭᱟ ᱥᱮ? ᱠᱟᱱᱴᱷᱟᱲ, ᱠᱷᱤᱡᱩᱨ, ᱩᱞ, ᱮᱭ ᱛᱟᱨᱚᱚᱵ, ᱢᱮᱱᱞᱮᱫ ᱠᱚ᱾
ᱮᱸᱜ ᱠᱟᱱᱴᱷᱟᱲ, ᱠᱷᱤᱡᱩᱨ ᱟᱨᱻ ᱡᱮᱢᱚᱱ ᱛᱟᱞᱮ ᱠᱚ ᱟᱹᱰᱤ ᱨᱚᱠᱚᱢ ᱨᱚᱠᱚᱢᱟᱜ ᱜᱮ ᱟᱵᱚᱣᱟᱜ ᱡᱚᱢ ᱡᱚᱢᱟᱜ ᱠᱚ ᱡᱤᱱᱤᱥ ᱠᱚ ᱟᱨᱠᱤ ᱢᱮᱱᱟᱜ ᱫᱚ ᱢᱮᱱᱟᱜ ᱟᱠᱟᱫᱟ ᱟᱨᱼᱼ ᱚᱱᱟ ᱱᱤᱭᱮ ᱫᱚ ᱪᱮᱫ ᱵᱤᱱ ᱢᱮᱱᱮᱫ ᱛᱟᱦᱮᱸᱱᱟ?
ᱦᱳᱭ ᱟᱨᱠᱤ, ᱡᱟᱦᱟᱸ ᱟᱹᱞᱤᱧᱟᱜ ᱡᱮᱢᱚᱱ ᱠᱟᱱᱴᱷᱟᱲ ᱛᱟᱦᱮᱸ ᱠᱟᱱ ᱛᱟᱞᱤᱧ ᱦᱮᱸ ᱥᱮᱼᱼ
ᱦᱳᱭ᱾
ᱠᱟᱱᱴᱷᱟᱲ ᱫᱚ ᱟᱹᱰᱤ ᱟᱭᱢᱟ ᱜᱟᱱ ᱜᱮ ᱡᱚ ᱞᱮᱱ ᱛᱟᱞᱤᱧᱟ ᱢᱮᱱᱠᱷᱟᱱᱼ ᱛᱤᱡᱳ ᱫᱚᱢᱮ ᱠᱚ ᱡᱚᱢ ᱠᱮᱫ ᱛᱟᱞᱤᱧᱟ ᱟᱫᱚᱼ ᱟᱢᱵᱟ ᱟᱢᱵᱟᱵᱚᱛᱤ ᱨᱮ ᱚᱱᱟᱠᱚ ᱟᱠᱷᱨᱤᱧ ᱠᱟᱼᱼ ᱥᱮ ᱛᱟᱦᱚᱞᱮ ᱟᱹᱞᱤᱧ ᱫᱚ ᱟᱹᱠᱷᱨᱤᱧ ᱦᱚᱸ ᱵᱟᱝ ᱜᱟᱱ ᱞᱮᱱ ᱛᱟᱞᱤᱧᱟ᱾
ᱚᱻ ᱟᱪᱪᱷᱟ᱾
ᱚᱱᱮ ᱚᱱᱟ ᱛᱤᱡᱩ ᱠᱚ ᱢᱮᱟᱱᱮ ᱟᱹᱰᱤᱜᱟᱱ ᱠᱚ ᱞᱟᱜᱟᱣᱮᱱ ᱛᱟᱞᱤᱧᱟ ᱛᱟᱞᱮ ᱚᱱᱟ ᱠᱷᱟᱹᱛᱤᱨ ᱟᱹᱰᱤ ᱢᱟᱱᱮ ᱪᱤᱱᱛᱟᱹ ᱨᱮ ᱢᱮᱱᱟᱜ ᱞᱤᱧᱟᱹ ᱾ ᱚᱱᱟ ᱱᱤᱭᱮ ᱛᱟᱨᱯᱚᱨᱼᱼ ᱠᱷᱤᱡᱩᱨ ᱛᱟᱦᱮᱸ ᱠᱟᱱ ᱛᱟᱞᱤᱧᱟ ᱠᱷᱤᱡᱩᱨ ᱠᱚᱦᱚᱸ ᱚᱱᱟ ᱠᱚ ᱟᱹᱛᱠᱤᱨ ᱠᱮᱫ ᱛᱟᱞᱤᱧᱟ ᱾
ᱚ ᱟᱪᱪᱷᱟ ᱾ ᱛᱟᱞᱮᱜ ᱫᱚᱢᱮ ᱜᱮ ᱠᱷᱩᱛᱤ ᱠᱟᱱ ᱛᱟᱵᱤᱱᱟ ᱱᱤᱭᱟᱹ ᱵᱟᱨ ᱫᱚ ᱵᱟᱝ?
ᱦᱮᱸ ᱟᱭᱢᱟ ᱜᱟᱱ ᱜᱮᱞᱤᱧ ᱠᱷᱚᱛᱤ ᱠᱟᱱᱟ ᱚᱱᱛᱮ ᱫᱚ ᱢᱟᱱᱮ ᱪᱮᱞ ᱪᱮᱜ ᱠᱟ ᱡᱚ ᱡᱚᱵᱤᱞᱤ ᱠᱚ ᱧᱟᱢᱚᱜ ᱜᱮᱭᱟ ᱢᱟᱱᱮ ᱪᱮᱜ ᱞᱮᱠᱟᱱᱟᱜ ᱪᱮᱜ ᱠᱚ
ᱦᱳᱭ ᱡᱟᱦᱟᱸ ᱡᱚᱢᱟᱜ ᱠᱚᱵᱤᱱ ᱢᱮᱱᱠᱮᱜᱼᱟ ᱚᱱᱟ ᱠᱚᱫᱚ ᱠᱚᱢ ᱵᱮᱥᱤ ᱧᱟᱢᱚᱜ ᱜᱮᱭᱟ ᱟᱫᱚ ᱥᱚᱱᱡᱮ ᱡᱮ ᱫᱚᱢᱮ ᱧᱟᱢᱚᱜ ᱜᱮᱭᱟ ᱚᱫᱮᱠ ᱚᱫᱮᱠ ᱟᱫᱚ ᱵᱟᱝ ᱚᱱᱠᱟ ᱫᱚ ᱦᱚᱜᱼᱚᱭ ᱠᱷᱤᱡᱩᱨ ᱠᱚ ᱾ ᱡᱮᱢᱚᱱ ᱵᱤᱨ ᱠᱚᱨᱮᱱᱟᱜ ᱦᱚᱸ ᱠᱤᱛᱟᱹ ᱠᱷᱤᱡᱩᱨ ᱠᱚ ᱢᱮᱞᱮᱜ ᱠᱚ ᱾ ᱟᱨ ᱡᱮᱢᱚᱱ ᱛᱟᱞᱮ ᱠᱚ ᱟᱨ ᱩᱞ ᱠᱚ ᱚᱱᱟ ᱠᱚ ᱢᱟᱱᱮ ᱚᱱᱟ ᱠᱚᱫᱚ ᱧᱟᱢᱚᱜ ᱜᱮᱭᱟ ᱮᱱᱠᱷᱟᱱ ᱫᱚ ᱡᱟᱹᱥᱛᱤ ᱧᱚᱜ ᱜᱮ ᱦᱚᱜᱼᱚᱭ ᱡᱟᱦᱟᱸ ᱵᱤᱱ ᱢᱮᱱ ᱠᱮᱭᱟ ᱠᱟᱱᱴᱷᱟᱲ ᱾ ᱚᱱᱟ ᱫᱚ ᱢᱟᱱᱮ ᱚᱝᱠᱟ ᱡᱟᱹᱥᱛᱤ ᱧᱚᱜ ᱫᱚ ᱵᱟᱹᱱᱩᱜ ᱠᱟᱫᱟ ᱟᱨ ᱡᱷᱚᱛᱚ ᱦᱚᱲᱟᱜ ᱚᱲᱟᱜ ᱠᱚᱨᱮ ᱦᱚᱸ ᱚᱱᱠᱟ ᱵᱟᱹᱱᱩᱜ ᱠᱟᱫᱟ ᱾ ᱛᱚ ᱟᱞᱮ ᱚᱱᱛᱮ ᱫᱚ ᱠᱤᱨᱤᱧ ᱠᱟᱛᱮᱜ ᱡᱚᱢ ᱜᱮᱭᱟᱞᱮ ᱩᱝᱠᱟ ᱫᱚ ᱵᱟᱹᱱᱩᱜ ᱠᱟᱫᱟ ᱾
ᱟᱪᱪᱷᱟ ᱟᱪᱪᱷᱟ ᱮᱠᱫᱚᱢ ᱜᱮ ᱾ ᱛᱟᱞᱦᱮ ᱡᱟᱦᱟᱸ ᱦᱩᱭᱩᱜ ᱠᱟᱱᱟ ᱛᱟᱞᱮ ᱦᱮᱸ ᱥᱮ ᱛᱟᱞᱮ ᱫᱚ ᱚᱱᱛᱮ ᱜᱚᱱ ᱪᱮᱜ ᱞᱮᱠᱟ ᱢᱮᱱᱟᱜᱼᱟ ᱡᱟᱹᱥᱛᱤ ᱧᱚᱜ ᱜᱮᱥᱮᱼᱼ
ᱦᱳᱭ ᱡᱟᱹᱥᱛᱤ ᱧᱚᱜ ᱜᱮ ᱢᱮᱱᱟᱜ ᱟᱠᱟᱫᱟ ᱛᱟᱞᱮ ᱠᱚᱫᱚ ᱾
ᱟᱪᱪᱷᱟ ᱛᱟᱞᱮ ᱛᱟᱞᱮ ᱯᱤᱴᱷᱟᱹ ᱠᱚᱫᱚ ᱵᱮᱱ ᱡᱚᱢ ᱵᱟᱲᱟ ᱾ ᱡᱚᱢ ᱵᱟᱲᱟ ᱜᱮᱫ
ᱦᱳᱭ ᱡᱚᱢ ᱵᱟᱲᱟ ᱦᱩᱭ ᱠᱟᱱ ᱜᱮᱭᱟ᱾ ᱟᱸ ᱟᱹᱵᱤᱱ ᱫᱚᱵᱤᱱ ᱡᱚᱢ ᱵᱟᱲᱟ ᱠᱟᱣ ᱥᱮ ᱵᱟᱝ?
ᱦᱮᱸ ᱡᱚᱢ ᱵᱟᱲᱟ ᱠᱟᱜ ᱜᱮᱭᱟᱞᱤᱧ, ᱛᱟᱞᱦᱮ ᱱᱚᱣᱟ ᱠᱟᱹᱴᱤᱡ ᱞᱟᱹᱭ ᱟᱹᱞᱤᱧ ᱵᱤᱱ ᱥᱮ ᱢᱟᱱᱮ ᱛᱟᱞᱮ ᱫᱚ ᱚᱠᱟ ᱪᱟᱸᱫᱳ ᱵᱤᱞᱤᱜᱼᱟ?
ᱩᱠᱟ ᱪᱟᱸᱫᱳ?
ᱦᱳᱭ ᱾
ᱚᱱᱟ ᱜᱮᱛᱚ ᱦᱮᱜ ᱱᱮᱛᱟᱨ ᱜᱮᱞᱤᱧ ᱵᱟᱲᱟᱭᱟ ᱵᱤᱞᱤᱜᱼᱟ ᱡᱮᱢᱚᱱ ᱵᱚᱨᱥᱟ ᱠᱟᱞ ᱾ ᱟᱹᱞᱤᱧ ᱟᱹᱞᱤᱧ ᱢᱟᱛᱚ ᱞᱤᱧ ᱵᱟᱲᱟᱭ ᱦᱮᱸᱜᱼᱮ ᱱᱮᱛᱟᱨ ᱜᱮ ᱵᱤᱞᱤᱜᱼᱟ ᱾ ᱦᱚᱸ ᱟᱥᱟᱲ ᱥᱟᱱ ᱟᱨᱠᱤ ᱥᱟᱱ ᱵᱚᱸᱜᱟ ᱾
ᱦᱮᱸ ᱮᱠᱫᱚᱢ ᱟᱹᱵᱤᱱ ᱡᱚᱛᱷᱟᱛ ᱜᱮ ᱵᱤᱱ ᱞᱮᱭ ᱠᱟᱫᱟ ᱾
ᱡᱟᱦᱟᱸ ᱠᱚ ᱞᱟᱦᱟᱛᱮ ᱚᱱᱮ ᱡᱚ ᱠᱟᱱ ᱛᱤᱧᱟᱹ ᱚᱱᱟ ᱠᱚᱫᱚ ᱱᱤᱛᱚᱜ ᱵᱤᱞᱤᱜᱼᱟ ᱮᱱ ᱛᱳᱜ ᱟᱥᱟᱲ ᱵᱚᱸᱜᱟ ᱥᱮᱜ ᱟᱨ ᱢᱤᱫ ᱥᱟᱝ ᱛᱮᱫᱚ ᱥᱟᱱᱟᱢ ᱠᱚᱫᱚ ᱵᱟᱝ ᱡᱚᱜ ᱜᱮᱭᱟ ᱥᱮ ᱾ ᱟᱨ ᱡᱟᱦᱟᱸ ᱠᱚ ᱯᱚᱨᱮ ᱯᱚᱨᱮᱛᱮ ᱡᱚ ᱠᱟᱱᱟ ᱥᱟᱱ ᱵᱚᱸᱜᱟ ᱪᱟᱹᱜ ᱥᱮᱜ
ᱦᱳᱭ ᱦᱳᱭ ᱾
ᱛᱟᱞᱦᱮᱜ ᱛᱟᱞᱮ ᱵᱤᱞᱤ ᱱᱟᱜ ᱪᱮᱜ ᱠᱚᱵᱤᱱ ᱡᱚᱢ ᱵᱟᱲᱟ ᱠᱟᱫᱟ, ᱡᱟᱦᱟᱸ ᱛᱟᱞᱮ ᱛᱮᱠᱚ ᱵᱮᱱᱟᱣ ᱜᱮᱭᱟ?
ᱛᱟᱞᱮ ᱛᱮ ᱡᱮᱢᱚᱱ ᱦᱚᱜ ᱚᱭ ᱡᱟᱦᱟᱸ ᱫᱚᱵᱚᱱ ᱞᱮᱭᱫᱟ ᱟᱞᱩ ᱪᱤᱯ ᱯᱤᱴᱷᱟᱹ ᱠᱚ ᱾ ᱮᱸ ᱯᱳᱠᱳᱲᱤ ᱯᱤᱴᱷᱟᱹ ᱠᱚ ᱾ ᱥᱮ ᱨᱩᱴᱤ ᱠᱚ, ᱚᱝᱠᱟᱱᱟᱜ ᱫᱚ, ᱡᱚᱢ ᱵᱟᱲᱟ ᱦᱳᱭ ᱠᱟᱱ ᱜᱮᱭᱟ ᱯᱤᱴᱼᱼ ᱴᱷᱟᱹ ᱠᱚᱢᱟ ᱡᱷᱚᱛᱚ ᱨᱚᱠᱚᱢᱟᱜ ᱜᱮ ᱠᱚᱢ ᱵᱤᱥᱤ
ᱟᱨ ᱡᱟᱦᱟᱸ ᱦᱟᱱᱮ ᱤᱭᱟᱹ ᱨᱮᱠᱚ ᱵᱮᱱᱟᱣ ᱟᱨ ᱟᱨ ᱡᱟᱸᱦᱟ ᱦᱟᱱᱮ ᱤᱭᱟᱹ ᱨᱮᱠᱚ ᱵᱮᱱᱟᱣ ᱫᱚ, ᱰᱚᱜᱚᱨ ᱥᱟᱠᱟᱢ ᱨᱮ ᱯᱤᱴᱷᱟᱹ ᱚᱱᱟ ᱫᱚᱵᱤᱱ ᱡᱚᱢ ᱵᱟᱲᱟ ᱠᱟᱫ ᱜᱮᱭᱟ ᱥᱮ ᱵᱟᱝ?
ᱚᱱᱟ ᱦᱚᱸᱞᱤᱧ ᱡᱚᱢ ᱵᱟᱲᱟ ᱠᱟᱜᱼᱟ, ᱥᱟᱨᱡᱚᱢ ᱥᱟᱠᱟᱢ ᱨᱮᱱᱟᱜ ᱦᱚᱞᱤᱧ ᱡᱚᱢ ᱵᱟᱲᱟ ᱠᱟᱜᱼᱟ ᱾ ᱟᱨ ᱦᱚᱸᱜᱼᱚᱭ ᱡᱟᱦᱟᱸ ᱠᱚ ᱢᱮᱛᱟᱜ ᱠᱟᱱᱟ ᱪᱮᱫ ᱠᱚ ᱢᱮᱛᱟᱜ ᱠᱟᱱᱟ ᱚᱱᱟ ᱞᱟᱢᱟᱜ ᱥᱟᱠᱟᱢ ᱚᱱᱟ ᱨᱮᱱᱟᱜ ᱦᱚᱞᱤᱧ ᱡᱚᱢ ᱵᱟᱲᱟ ᱠᱟᱜᱼᱟ ᱯᱤᱴᱷᱟᱹ ᱠᱚᱫᱚ ᱾ ᱦᱩᱸᱜ ᱦᱮᱸ ᱟᱹᱰᱤ ᱢᱚᱸᱡᱽ ᱜᱮ ᱥᱤᱵᱤᱞᱟ ᱾ ᱛᱚ ᱢᱮᱱᱫᱟᱞᱤᱧ ᱛᱟᱦᱚᱞᱮ ᱟᱹᱵᱤᱱ ᱛᱚᱵᱤᱱ ᱡᱚᱢ ᱵᱟᱲᱟ ᱠᱟᱜᱼᱟ ᱥᱮ ᱵᱟᱝ ᱡᱮᱢᱚᱱ ᱛᱟᱞᱮ ᱠᱚᱨᱮᱱᱟᱜ ᱯᱤᱴᱷᱟᱹ ᱠᱚ?
ᱦᱮᱸ ᱚᱱᱟ ᱫᱚᱞᱤᱧ ᱡᱚᱢ ᱵᱟᱲᱟ ᱠᱮᱫ ᱜᱮᱭᱟ ᱟᱹᱰᱤ ᱟᱹᱰᱤ ᱥᱮᱫᱟᱭ ᱞᱤᱧ ᱡᱚᱢ ᱠᱟᱫᱟ᱾ ᱟᱫᱚ ᱱᱤᱛᱚᱜ ᱫᱚ ᱚᱱᱠᱟ ᱫᱚ ᱡᱚᱢ ᱵᱟᱲᱟ ᱠᱚᱫᱚ ᱵᱟᱝ ᱦᱩᱭ ᱠᱟᱱᱟ ᱾
ᱚᱻ ᱟᱪᱪᱷᱟ ᱾
ᱢᱟᱱᱮ ᱱᱮᱛᱟᱨ ᱫᱚ ᱢᱟᱱᱮ ᱡᱟᱦᱟᱸ ᱫᱚ ᱚᱲᱟᱜ ᱠᱚ ᱟᱭᱢᱟ ᱜᱟᱱ ᱠᱚ ᱡᱩᱛ ᱵᱟᱲᱟ ᱠᱮᱫᱟ ᱥᱮ ᱛᱟᱦᱚᱞᱮ ᱡᱟᱦᱟᱸᱭ ᱠᱚᱣᱟᱜ ᱛᱟᱞᱮ ᱫᱟᱨᱮ ᱛᱟᱦᱮᱸ ᱠᱟᱱᱟ, ᱚᱱᱟ ᱛᱟᱞᱮ ᱫᱟᱨᱮ ᱛᱮᱜᱮ ᱦᱟᱸᱜ ᱚᱲᱟᱜ ᱠᱚᱫᱚ ᱠᱚ ᱵᱮᱱᱟᱣ ᱵᱟᱲᱟ ᱠᱟᱫᱟ ᱾
ᱚ ᱟᱪᱪᱷᱟ, ᱦᱳᱭ ᱟᱫᱚ ᱟᱸᱡᱚᱢ ᱵᱟᱲᱟ ᱠᱟᱫ ᱞᱤᱧ ᱥᱮ ᱪᱮᱫ ᱛᱟᱞᱮ ᱠᱟᱴ ᱫᱚ ᱫᱚᱢᱮ, ᱢᱟᱱᱮ ᱚᱝᱠᱟ ᱟᱹᱰᱤ ᱫᱤᱱ ᱛᱟᱦᱮᱸᱱ ᱜᱮᱭᱟ ᱥᱮ ᱪᱮᱫ ᱵᱚᱪᱷᱚᱨ ᱵᱚᱪᱷᱚᱨ?
ᱦᱮᱸ ᱚᱱᱟ ᱫᱚ ᱟᱨᱚᱵᱚ ᱠᱮᱴᱮᱡ ᱜᱮᱭᱟ ᱥᱮ ᱟᱨ ᱚᱝᱠᱟ ᱚᱱᱟ ᱫᱚ ᱡᱚᱢ ᱦᱚᱸ ᱵᱟᱝᱠᱚ ᱡᱚᱢ ᱵᱟᱲᱟᱭ
ᱦᱳᱭ ᱛᱮᱡᱳ ᱠᱚ ᱡᱮᱢᱚᱱ ᱮᱴ ᱢᱟᱱᱮ ᱟᱰᱤ ᱚᱝ ᱠᱟ ᱡᱚᱢ ᱜᱮᱭᱟ ᱠᱚ ᱥᱮ ᱡᱮᱢᱚᱱ, ᱮᱴᱟᱜ ᱠᱟᱴ ᱫᱚ? ᱦᱳᱭ ᱦᱩᱛᱤ ᱠᱚ ᱥᱮ ᱪᱮᱫ ᱞᱮᱠᱟᱱ ᱪᱮᱞᱮ ᱠᱚ ᱡᱚᱢ ᱜᱮᱭᱟ ᱠᱚ ᱵᱮᱥ, ᱩᱱᱟᱹᱜ ᱫᱚ ᱦᱟᱸᱜ ᱵᱟᱞᱤᱧ ᱵᱟᱲᱟᱭᱟ, ᱟᱫᱚ ᱟᱸᱡᱚᱢ ᱵᱟᱲᱟ ᱠᱟᱜ ᱟᱞᱤᱧ ᱛᱟᱞᱮ ᱨᱮᱱᱟᱜ ᱠᱟᱴ ᱫᱚ ᱚᱱᱠᱟ ᱵᱟᱝᱠᱚ ᱡᱚᱢ ᱜᱮᱭᱟ ᱾
ᱦᱩᱸ ᱛᱚ ᱚᱱᱟ ᱠᱷᱟᱛᱤᱨ ᱜᱮ ᱢᱟᱱᱮ ᱟᱞᱮᱥᱮᱫ ᱫᱚ ᱛᱟᱞᱮ ᱫᱟᱨᱮ ᱠᱚᱫᱚ ᱮᱠᱟᱞ ᱜᱮ ᱢᱟᱱᱮ ᱪᱟᱵᱟ ᱞᱮᱠᱟ ᱜᱮᱞᱤᱧ ᱞᱟᱹᱭᱟ ᱾
ᱚ ᱟᱫᱚ ᱢᱮᱱᱫᱟᱞᱤᱧ ᱡᱮ ᱦᱚᱸᱜᱼᱚᱭ ᱪᱟᱵᱟ ᱟᱫᱚ ᱪᱟᱵᱟ ᱫᱚ ᱚᱱᱟ ᱫᱚ ᱴᱷᱤᱠ ᱵᱟᱝ ᱦᱳᱭᱳᱜ ᱠᱟᱱᱟ ᱥᱮ, ᱟᱫᱚ ᱨᱚᱦᱚᱭᱼᱟ ᱚᱱᱟ ᱢᱟ ᱛᱟᱦᱮᱸ ᱠᱟᱱ ᱛᱟᱯᱮᱭᱟ ᱢᱮᱱᱫᱟᱵᱤᱱ ᱞᱟᱦᱟᱛᱮ ᱫᱟᱨᱮ ᱟᱨ ᱚᱱᱟ ᱢᱟ ᱮᱸᱜ ᱢᱟᱱᱮ ᱪᱮᱫ ᱤᱧ ᱵᱚᱱ ᱡᱟᱦᱟᱸ ᱯᱤᱴᱷᱟᱹᱭ ᱜᱮᱭᱟᱵᱚᱱ ᱡᱟᱦᱟᱸ ᱟᱨᱠᱤ ᱛᱟᱦᱚᱞᱮ ᱚᱱᱟ ᱚᱱᱟ ᱨᱮᱱᱟᱜ ᱤᱭᱟᱹ ᱛᱮᱜᱮ ᱫᱚ ᱦᱩᱭᱩᱜᱼᱟ ᱡᱟᱦᱟᱸ ᱫᱚ ᱫᱟᱯᱚᱴ ᱠᱚᱡ ᱛᱟᱞᱮ ᱯᱚᱴᱠᱚᱡ ᱟᱫᱚ ᱚᱱᱟ ᱫᱚ ᱵᱟᱝᱯᱮ ᱨᱚᱦᱚᱭ ᱵᱟᱲᱟᱣ ᱠᱟᱜᱼᱟ?
ᱟᱫᱚ ᱚᱱᱟ ᱫᱚ ᱢᱟᱱᱮ ᱪᱮᱫ ᱞᱮᱠᱟᱞᱤᱧ ᱞᱟᱹᱭᱟ ᱡᱟᱦᱟᱸ ᱟᱵᱚ ᱛᱟᱞᱮ ᱜᱟᱥᱟᱣ ᱠᱟᱛᱮ ᱡᱟᱦᱟᱸ ᱯᱤᱴᱷᱟᱹ ᱠᱚᱵᱚᱱ ᱵᱮᱱᱟᱣᱟ ᱟ ᱥᱟᱨᱮᱡ ᱚᱱᱟᱚᱱ ᱟᱹᱷᱩᱨ ᱛᱮᱫ ᱛᱮᱵᱚᱱ ᱫᱚᱦᱚ ᱠᱟᱜᱼᱟ ᱥᱮ? ᱟᱫᱚ ᱚᱱᱟ ᱡᱚᱠᱷᱚᱱ ᱯᱚᱴᱠᱚᱡᱚᱜᱼᱟ ᱟᱫᱚ ᱚᱱᱟᱫᱚ ᱟᱹᱵᱤᱱ ᱮᱸᱜ ᱪᱮᱫᱞᱮᱠᱟ ᱵᱤᱱ ᱧᱮᱞᱟ ᱚᱱᱮ ᱚᱱᱟ ᱵᱤᱱ ᱫᱟᱨᱮ ᱦᱚᱪᱚᱣᱟᱜᱼᱟ ᱥᱮ ᱟᱹᱵᱤᱱ ᱠᱟᱹᱴᱤᱡ ᱞᱳᱵ ᱜᱮᱵᱤᱱ ᱧᱮᱞᱟ ᱡᱮ ᱚᱱᱟᱞᱤᱧ ᱡᱚᱢ ᱠᱟᱜᱼᱟ᱾
ᱟ ᱦᱮᱸ ᱟᱵᱚ ᱟᱵᱚ ᱢᱟ ᱠᱚᱢ ᱵᱮᱥᱤ ᱵᱚᱱ ᱡᱚᱢ ᱜᱮᱭᱟ ᱥᱮ, ᱟᱹᱰᱤ ᱦᱚᱲᱜᱮ ᱯᱚᱴᱠᱚᱡ ᱡᱟᱦᱟᱸ ᱟᱫᱚ ᱚᱱᱟ ᱢᱟ ᱟᱹᱰᱤ ᱟᱭᱢᱟ ᱰᱷᱮᱨ ᱦᱳᱭᱳᱜ ᱜᱮᱭᱟ ᱥᱮ ᱟᱫᱚ ᱚᱱᱟ ᱢᱤᱫᱴᱤᱡ ᱜᱟᱱ ᱫᱟᱨᱮ ᱦᱚᱪᱚᱣᱟᱜ ᱠᱷᱟᱱ ᱫᱚ ᱱᱟᱯᱟᱭ ᱠᱚᱜᱼᱟ ᱢᱤᱫᱴᱤᱡ ᱢᱟᱱᱮ ᱢᱤᱫᱴᱤᱡ ᱛᱟᱞᱮ ᱨᱮᱱᱟᱜ ᱫᱟᱨᱮ ᱪᱚᱣᱟᱜ ᱠᱷᱟᱱ ᱯᱮᱭᱟ ᱯᱩᱱᱭᱟ ᱜᱟᱱ ᱫᱟᱨᱮ ᱪᱚᱣᱟᱜ ᱠᱷᱟᱱ ᱫᱚ ᱱᱟᱯᱟᱭ ᱠᱚᱜᱼᱟ ᱟᱫᱚ ᱚᱱᱟ ᱵᱟᱫ ᱠᱟᱛᱮᱫ ᱵᱚᱱ ᱡᱚᱢ ᱠᱮᱭᱟ᱾
ᱦᱮᱸ ᱟᱵᱤᱱ ᱴᱷᱤᱠ ᱜᱮᱵᱤᱱ ᱞᱟᱹᱭ ᱠᱮᱫᱟ ᱢᱮᱱᱠᱷᱟᱱ ᱮᱸᱜ ᱡᱟᱦᱟᱸ ᱠᱟᱹᱴᱤᱡ ᱠᱟᱹᱴᱤᱡ ᱜᱤᱫᱟᱹᱨ ᱠᱚ ᱩᱱᱠᱩ ᱛᱚ ᱵᱟᱝ ᱠᱚ ᱵᱟᱲᱟᱭᱟ ᱥᱮ ᱡᱮ ᱛᱚ ᱟᱵᱚ ᱛᱟᱞᱮ ᱵᱚᱱ ᱫᱟᱨᱮ ᱦᱚᱪᱚᱣᱟᱜᱼᱟ᱾
ᱦᱳᱭ ᱦᱳᱭ ᱩᱱᱠᱩ ᱢᱟ ᱵᱟᱠᱚ ᱵᱩᱡ ᱜᱮ, ᱟᱫᱚ ᱫᱟᱨᱮ ᱦᱚᱪᱚᱣᱟᱜ ᱠᱷᱟᱱ ᱱᱤᱛᱚᱜ ᱱᱟᱯᱟᱭ ᱠᱚᱜᱼᱟ᱾ ᱠᱤ ᱵᱟᱠᱷᱟᱡ ᱦᱚᱸᱜᱼᱚᱭ ᱵᱤᱱ ᱢᱮᱱᱫᱟ ᱪᱟᱵᱟ ᱦᱮᱡ ᱠᱟᱱᱟ ᱟᱫᱚ ᱪᱟᱵᱟ ᱠᱷᱟᱱ ᱫᱚ ᱪᱟᱵᱟ ᱞᱮᱱᱠᱷᱟᱱ ᱫᱚ ᱟᱹᱰᱤ ᱜᱮ ᱢᱟᱱᱮ ᱠᱟᱹᱴᱤᱡ ᱠᱚᱥᱴᱚ ᱜᱮᱭᱟ ᱥᱮ ᱠᱟᱨᱚᱱ ᱱᱚᱸᱜᱼᱚᱭ ᱡᱮ ᱛᱟᱞᱮ ᱥᱚᱢᱚᱭ ᱯᱤᱴᱷᱟᱹ ᱠᱚᱵᱚᱱ ᱡᱚᱢ ᱵᱟᱲᱟᱭᱫᱟ ᱟᱨ ᱩᱱ ᱢᱟ ᱪᱟᱵᱟ ᱞᱮᱱᱠᱷᱟᱱ ᱢᱟ ᱚᱠᱟᱨᱮᱵᱚᱱ ᱧᱟᱢᱟ ᱵᱟᱝ ᱥᱮ᱾
ᱦᱳᱭ᱾
ᱦᱳᱭ᱾
ᱟᱫᱚ ᱩᱱᱠᱩ ᱫᱚ ᱵᱟᱝᱠᱚ ᱵᱟᱲᱟᱭᱟ ᱟᱫᱚ ᱩᱱᱠᱩ ᱫᱚ ᱛᱟᱞᱮ ᱯᱩᱚᱴᱡ ᱫᱚ ᱡᱚᱢ ᱛᱚ ᱡᱚᱢ ᱦᱩᱭᱩᱜᱼᱟ ᱟᱫᱚ ᱩᱱᱠᱩ ᱫᱚ ᱮᱴᱟᱜ ᱠᱟᱛᱷᱟ ᱠᱚᱫᱚ ᱵᱟᱝᱠᱚ ᱵᱩᱡᱟ ᱥᱮ᱾
ᱦᱳᱭ ᱦᱳᱭ ᱚᱱᱟ ᱠᱟᱛᱷᱟ ᱠᱟᱱ ᱜᱮᱭᱟ ᱜᱤᱫᱽᱨᱟᱹ ᱦᱚᱲ ᱫᱚ ᱵᱟᱝᱠᱚ ᱵᱩᱡᱟ᱾
ᱦᱳᱭ ᱛᱟᱦᱚᱞᱮ ᱚᱱᱠᱟ ᱡᱮᱢᱚᱱ ᱦᱩᱭᱩᱜ ᱠᱟᱱᱟ ᱠᱟᱱᱴᱷᱟᱲ ᱨᱮᱱᱟᱜ ᱠᱟᱱᱴᱷᱟᱲ ᱨᱮᱱᱟᱜ ᱚᱱᱠᱟ ᱫᱚ ᱪᱮᱫ ᱥᱮᱛᱮᱵᱤᱧ ᱡᱚᱢ ᱵᱟᱲᱟ ᱟᱠᱟᱫᱟ ᱪᱮᱫ ᱞᱮᱠᱟ ᱠᱟᱛᱮᱫ ᱟᱨᱠᱤ᱾
ᱠᱟᱱᱴᱷᱟᱲ ᱫᱚ ᱟᱞᱮ ᱥᱮᱫ ᱢᱟ ᱩᱱᱟᱹᱜ ᱫᱟᱨᱮ ᱠᱚ ᱵᱟᱹᱱᱩᱜ ᱟᱠᱟᱜᱟ ᱥᱮ ᱠᱟᱱᱴᱷᱟᱲ ᱫᱟᱨᱮ᱾ ᱟᱨ ᱚᱱᱠᱟ ᱨᱚᱦᱚᱭ ᱵᱟᱲᱟ ᱫᱚᱞᱮ ᱨᱚᱦᱚᱭ ᱵᱟᱲᱟ ᱞᱮᱫ ᱜᱮᱭᱟ ᱟᱫᱚ ᱢᱮᱱᱠᱷᱟᱱ ᱱᱚᱝᱠᱟ ᱫᱚ ᱵᱟᱝ ᱦᱩᱭ ᱠᱟᱱ ᱛᱟᱞᱮᱭᱟ᱾
ᱟᱨ ᱚᱜᱚᱭ ᱠᱤᱨᱤᱧ ᱡᱚᱢ ᱠᱟᱱ ᱛᱟᱞᱮᱭᱟ᱾ ᱥᱮ ᱟᱫᱚ ᱚᱱᱮ ᱡᱮᱚᱱ ᱡᱟᱦᱟᱸ ᱠᱚ ᱢᱮᱱᱮᱫᱟ ᱟᱵᱚᱣᱟᱜ ᱯᱚᱨᱚᱵ ᱵᱟᱝ ᱛᱟᱵᱚᱱ ᱟᱸᱵᱟᱵᱚᱛᱤ ᱩᱱ ᱥᱚᱢᱚᱭ ᱜᱮ ᱦᱟᱸᱜ ᱠᱷᱟᱹᱡᱟᱹᱲᱤ ᱠᱚ ᱥᱟᱞᱟᱜ ᱩᱱ ᱩᱱ ᱥᱢᱚᱭ ᱜᱮ ᱡᱚᱢ ᱵᱟᱲᱟ ᱦᱩᱭ ᱟᱠᱟᱱᱟ ᱡᱮ ᱚᱱᱠᱟ ᱠᱟ ᱠᱟᱛᱮᱫ ᱫᱚ ᱫᱚᱢᱮ ᱦᱮᱸ ᱟᱹᱰᱤ ᱨᱚᱠᱚᱢ ᱯᱤᱴᱷᱟᱹ ᱠᱚ ᱵᱮᱱᱟ ᱠᱟᱛᱮᱞᱤᱧ ᱟᱸᱡᱚᱢ ᱠᱟᱜᱼᱟ ᱵᱤ ᱯᱤᱴᱷᱟᱹ ᱠᱚ ᱵᱮᱱᱟᱣ ᱠᱟᱛᱮ ᱠᱚ ᱡᱚᱢ ᱜᱮᱭᱟ ᱠᱚ ᱛᱚ ᱩᱱᱟᱹᱜ ᱠᱤᱪᱷᱩ ᱠᱤᱨᱤᱧ ᱩᱱᱟᱹᱜ ᱠᱤᱪᱷᱩ ᱵᱮᱱᱟᱣ ᱠᱟᱛᱮᱜ ᱫᱚ ᱦᱟᱸᱜ ᱵᱟᱝ ᱡᱚᱢ ᱦᱩᱭ ᱟᱠᱟᱱᱟ᱾
ᱟᱞᱮ ᱚᱱᱛᱮ ᱫᱚ ᱢᱟᱱᱮ ᱯᱤᱴᱷᱟᱹ ᱠᱟᱛᱮᱫ ᱦᱚᱸ ᱡᱚᱢ ᱵᱟᱲᱟ ᱦᱩᱭᱠᱟᱱᱟ ᱟᱨ ᱡᱟᱦᱟᱸ ᱠᱚ ᱠᱷᱟᱹᱡᱟᱹᱲᱤ ᱥᱟᱛᱮᱜ ᱦᱚᱸ ᱡᱚᱢ ᱵᱟᱲᱟ ᱦᱩᱭ ᱟᱠᱟᱱ ᱜᱮᱭᱟ᱾
ᱚ ᱟᱪᱪᱷᱟ ᱟᱹᱰᱤ ᱱᱟᱯᱟᱭ᱾ ᱟᱫᱚ ᱦᱚᱜᱼᱚᱭ ᱡᱮ ᱯᱤᱴᱷᱟᱹ ᱠᱚᱵᱤᱱ ᱡᱚᱢ ᱵᱟᱲᱟ ᱟᱠᱟᱫᱟ ᱚᱱᱟᱛᱮ ᱪᱮᱫ ᱞᱮᱠᱟ ᱥᱤᱵᱤᱞ ᱵᱩᱡᱷᱟᱹᱜᱼᱟ ᱟᱨᱠᱤ ᱟᱹᱞᱤᱧ ᱢᱟ ᱵᱟᱹᱞᱤᱧ ᱵᱟᱰᱟᱭᱟ᱾
ᱚᱱᱟ ᱫᱚ ᱢᱟᱱᱮ ᱠᱟᱱᱴᱷᱟᱲ ᱠᱟᱱᱴᱷᱟᱲ ᱜᱮ ᱵᱩᱡᱷᱟᱹᱜᱼᱟ ᱢᱮᱱᱠᱷᱟᱱ ᱦᱮᱲᱮᱢ ᱜᱮ ᱵᱩᱡᱷᱟᱹᱜᱼᱟ ᱟᱨᱦᱚᱸ᱾ ᱚᱱᱟ ᱫᱚ ᱜᱩᱲ ᱪᱤᱱᱤ ᱪᱮᱫ ᱦᱚᱸ ᱮᱢ ᱵᱟᱝ ᱮᱢ ᱵᱟᱝ ᱞᱟᱹᱠᱛᱤᱜᱼᱟ ᱚᱱᱟ ᱫᱚ ᱦᱮᱲᱮᱢ ᱜᱮ ᱵᱩᱡᱷᱟᱹᱜᱼᱟ᱾
ᱚᱸ ᱟᱪᱪᱷᱟ ᱮᱢᱱᱤ ᱛᱮᱢᱱᱤ ᱢᱟ ᱠᱟᱱᱴᱷᱟᱲ ᱡᱟᱦᱟᱸ ᱵᱷᱟᱜᱮ ᱠᱟᱱᱴᱷᱟᱲ ᱚᱱᱟ ᱠᱚᱫᱚ ᱢᱟ ᱦᱮᱲᱮᱢ ᱜᱮᱭᱟ ᱵᱟᱝ ᱥᱮ᱾
ᱦᱮᱸ᱾
ᱦᱳᱭ᱾
ᱛᱟᱦᱞᱮ ᱚᱱᱛᱮ ᱫᱚ ᱪᱮᱫ ᱞᱮᱠᱟ, ᱢᱟᱫᱟᱨ ᱥᱤᱸᱡᱳ ᱠᱚ ᱧᱟᱢ ᱵᱟᱲᱟᱜ ᱜᱮᱭᱟ ᱥᱮ ᱵᱟᱝ?
ᱦᱳᱭ᱾ ᱚᱱᱟ ᱡᱟᱦᱟᱸ ᱵᱤᱱ ᱢᱮᱱ ᱠᱮᱜᱼᱟ ᱥᱤᱸᱡᱩ ᱠᱚ ᱚᱱᱟ ᱠᱚᱫᱚ ᱧᱟᱢᱚᱜ ᱜᱮᱭᱟ ᱟᱨ ᱢᱟᱸᱫᱟᱨ ᱫᱚ ᱢᱟᱲᱟᱝ ᱫᱚ ᱫᱚᱢᱮ ᱜᱮ ᱫᱟᱨᱮ ᱛᱟᱦᱮᱸ ᱠᱟᱱᱟ ᱟᱫᱚ ᱱᱮᱛᱟᱨ ᱢᱟ ᱚᱱᱠᱟ ᱵᱟᱞᱤᱧ ᱧᱮᱞ ᱧᱟᱢ ᱫᱟ, ᱚᱱᱛᱮ ᱢᱟ ᱠᱚ ᱢᱟᱜ ᱪᱟᱵᱟᱭ ᱫᱟ ᱟᱨᱠᱤ᱾ ᱚᱲᱟᱜ ᱠᱚᱠᱚ ᱵᱮᱱᱟᱣᱫᱟ ᱚᱱᱟ ᱠᱚᱨᱮ ᱟᱞᱮ ᱢᱟ ᱟᱹᱛᱩ ᱴᱚᱞᱟ ᱠᱚᱨᱮᱜ ᱛᱟᱦᱮᱸ ᱠᱟᱱᱟ ᱚᱱᱟ ᱠᱚᱫᱚ᱾
ᱦᱩᱸ᱾
ᱦᱳᱭ, ᱱᱮᱛᱟᱨ ᱫᱚ ᱩᱱᱟᱹᱜ ᱫᱚ ᱵᱟᱝ ᱧᱮᱞ ᱧᱟᱢᱚᱜ ᱠᱟᱱᱟ᱾
ᱦᱳᱭ ᱟᱹᱵᱤᱱ ᱦᱤᱛᱳᱜ ᱡᱩᱫᱤ ᱚᱱᱟ ᱵᱤᱱ ᱨᱚᱦᱚᱭ ᱫᱚᱦᱚ ᱠᱟᱜᱼᱟ ᱦᱮᱸᱥᱮ᱾ ᱡᱮᱢᱚᱱ ᱵᱟᱨᱭᱟ ᱠᱟᱱᱴᱷᱟᱲ ᱫᱟᱨᱮ, ᱵᱟᱨᱭᱟ ᱩᱞ ᱫᱟᱨᱮ, ᱚᱱᱠᱟ ᱠᱚ ᱢᱟᱸᱫᱟᱨ ᱫᱟᱨᱮ ᱥᱤᱸᱡᱚ ᱫᱟᱨᱮ ᱠᱚ ᱦᱤᱛᱚᱜ ᱡᱩᱫᱤ ᱵᱮᱱ ᱨᱚᱦᱚᱭ ᱫᱚᱦᱚ ᱠᱟᱜᱼᱟ ᱥᱮ
ᱦᱳᱭ᱾
ᱟᱵᱤᱱ ᱦᱟᱸᱜ ᱯᱚᱨᱮᱛᱮ ᱦᱟᱯᱮᱱ ᱫᱤᱱ ᱨᱮ ᱟᱵᱤᱱ ᱨᱮᱱ ᱡᱟᱦᱟᱸᱭ ᱜᱚᱲᱚᱢ ᱦᱟᱲᱟᱢ ᱤᱭᱟᱹ ᱜᱚᱲᱚᱢ ᱦᱟᱲᱟᱢ ᱞᱤᱧ ᱞᱟᱹᱭᱫᱟ ᱮᱭ ᱜᱚᱲᱚᱢ ᱠᱚᱲᱟ ᱥᱮ ᱜᱚᱲᱚᱢ ᱠᱩᱲᱤ ᱛᱟᱠᱚ ᱟᱹᱵᱤᱱ ᱠᱚ ᱧᱩᱛᱩᱢ ᱵᱟᱲᱟ ᱵᱤᱱᱟ᱾ ᱡᱮ ᱦᱮᱸ ᱢᱤᱫᱴᱟᱝ ᱜᱚᱲᱚᱢ ᱵᱩᱲᱦᱤ ᱛᱟᱦᱮᱸ ᱠᱟᱱᱟᱭ ᱮᱸᱜ ᱨᱚᱷᱚᱭ ᱦᱚᱴᱚ ᱞᱮᱫ ᱛᱟᱦᱮᱸ-ᱟᱭ᱾
ᱦᱳᱭ ᱦᱳᱭ᱾ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱟᱫᱚ ᱠᱟ ᱫᱚ ᱦᱟᱸᱜ ᱨᱚᱦᱚᱭ ᱵᱟᱲᱟ ᱫᱚ ᱦᱩᱭᱩᱜ ᱠᱟᱱ ᱜᱮᱭᱟ ᱟᱫᱚ ᱵᱟᱝ ᱫᱟᱨᱮ ᱞᱮᱠᱷᱟᱱ ᱵᱤᱱ ᱪᱤᱠᱟᱹᱭᱟ ᱟᱨ ᱚᱱᱟ ᱠᱚᱨᱮ ᱢᱟ ᱜᱤᱫᱽᱨᱟᱹ ᱠᱚᱠᱚ ᱠᱷᱮᱞ ᱵᱟᱲᱟᱭᱟ ᱥᱮ ᱚᱱᱟ ᱠᱚᱨᱮᱜ ᱦᱚᱸ ᱟᱫᱚ ᱦᱟᱸᱜ ᱩᱯᱲᱟᱹ ᱭᱟᱠᱚ ᱟᱨ ᱚᱝᱠᱟ ᱫᱚ ᱡᱷᱚᱛᱚ ᱦᱚᱲᱟᱜ ᱛᱤᱥ ᱛᱮᱦᱚᱸ ᱵᱟᱝ ᱫᱟᱨᱮᱜ ᱜᱮᱭᱟ ᱥᱮ᱾
ᱟᱹᱞᱤᱧ ᱞᱤᱧ ᱧᱮᱞ ᱵᱟᱲᱟᱣ ᱠᱟᱜᱼᱟ ᱨᱚᱦᱚᱭ ᱠᱟᱛ ᱛᱮ ᱟᱞᱮ ᱦᱚᱸ ᱚᱱᱠᱟ ᱨᱚᱦᱚᱭ ᱵᱟᱲᱟᱣ ᱠᱟᱜ ᱜᱮᱭᱟᱞᱤᱧ ᱟᱫᱚ ᱵᱟᱝ ᱫᱟᱨᱮᱭ ᱠᱟᱱᱟ ᱚᱱᱠᱟ ᱫᱚ ᱟᱨ ᱫᱟᱨᱮ ᱨᱮᱦᱚᱸ ᱠᱟᱹᱴᱤᱡ ᱨᱮᱜᱮ ᱚᱱᱠᱟ ᱮᱸ ᱵᱟᱹᱲᱤᱡᱚᱜᱼᱟ ᱡᱚᱠᱷᱚᱱ ᱡᱮᱢᱚᱱ ᱫᱚᱢᱮ ᱥᱤᱛᱩᱝ ᱟᱭ, ᱩᱱ ᱢᱟ ᱥᱤᱛᱩᱝ ᱛᱮᱜᱮ ᱜᱩᱡᱩᱜᱼᱟ ᱫᱟᱨᱮ ᱠᱚᱦᱚᱸ᱾
ᱩᱸ ᱢᱮᱨᱚᱢ ᱠᱚᱠᱚ ᱡᱚᱢ ᱮᱢᱟᱱ ᱜᱮᱭᱟ᱾
ᱠᱚ ᱡᱚᱢᱟ ᱦᱳᱭ ᱮᱢᱟᱱ ᱠᱚ ᱟᱨᱦᱚᱸ ᱟᱹᱰᱤ ᱨᱚᱠᱚᱢ ᱠᱟᱛᱮᱫ ᱱᱚᱥᱴᱚᱜ ᱜᱮᱭᱟ ᱚᱱᱟ ᱫᱚ᱾
ᱮᱠᱫᱚᱢ ᱜᱮ᱾
ᱦᱚ᱾
ᱚᱱᱟ ᱵᱟᱨ ᱦᱚᱸ ᱟᱜ ᱟᱭᱢᱟ ᱜᱟᱱ ᱡᱮᱢᱚᱱ ᱦᱟᱸᱜ ᱦᱟᱥ ᱦᱟᱥᱟ ᱡᱟᱭᱜᱟ ᱦᱚᱸ ᱡᱩᱛᱩᱜ ᱢᱟ ᱦᱟᱥᱟ ᱡᱟᱭᱜᱟ ᱞᱮ ᱞᱟᱹᱭ ᱫᱟ, ᱡᱩᱫᱤ ᱦᱟᱥᱟ ᱠᱚ ᱚᱱᱠᱟᱱᱟᱜ ᱵᱮᱥ ᱴᱷᱤᱠ ᱵᱟᱝ ᱛᱟᱦᱮᱱᱟ ᱚᱱᱟ ᱱᱤᱭᱮ ᱦᱚᱸ ᱦᱩᱭᱩᱜ ᱜᱮᱭᱟ ᱥᱮ᱾
ᱦᱳᱭ ᱦᱳᱭ ᱟᱹᱰᱤ ᱱᱟᱯᱟᱭ ᱠᱟᱛᱷᱟ ᱵᱮᱱ ᱢᱮᱱ ᱠᱟᱜ-ᱟ ᱢᱟᱱᱮ ᱦᱟᱥᱟ ᱠᱚᱨᱮᱱᱟᱜ ᱦᱚᱸ ᱡᱩᱫᱤ ᱱᱟᱯᱟᱭ ᱥᱮ ᱚᱱᱠᱟ ᱚᱫᱷᱮᱠ ᱡᱷᱚᱛᱚ ᱦᱟᱥᱟ ᱨᱮᱫᱚ ᱵᱟᱝ ᱦᱩᱭᱩᱜ ᱜᱮᱭᱟ ᱥᱮ ᱚᱱᱟ ᱠᱚᱦᱚᱸ᱾
ᱦᱩᱸ ᱡᱮᱢᱚᱱ ᱫᱷᱤᱨᱤ ᱧᱚᱜ ᱡᱟᱭᱜᱟ ᱨᱮᱫᱚ ᱚᱱᱟ ᱠᱚᱫᱚ ᱵᱟᱝ ᱦᱩᱭᱩᱜ ᱜᱮᱭᱟ᱾ ᱥᱮ ᱚᱱᱟ ᱫᱚ ᱞᱟᱹᱵᱤᱫ ᱧᱚᱜ ᱦᱟᱥᱟ ᱫᱚᱨᱠᱟᱨ ᱟᱨ ᱜᱩᱨᱤᱡ ᱠᱚ ᱥᱟᱨ ᱠᱚ ᱚᱱᱠᱟ ᱮᱢ ᱫᱚᱨᱠᱟᱨ ᱥᱮ᱾
ᱦᱳᱭ ᱦᱳᱭ᱾
ᱟᱫᱚ ᱚᱱᱟ ᱦᱚᱜᱼᱚᱱᱟ ᱠᱚ ᱡᱩᱫᱤ ᱵᱟᱝᱵᱚᱱ ᱮᱢᱟᱣᱟᱜ-ᱟ ᱛᱟᱦᱞᱮ ᱚᱱᱟ ᱠᱚᱫᱚ ᱟᱹᱰᱤ ᱮᱴᱟᱜ ᱨᱚᱠᱚᱢᱟᱜ ᱥᱮ ᱡᱮ ᱚᱱᱟ ᱫᱚ ᱢᱟᱱᱮ ᱦᱟᱥᱟ